ᱡᱚᱦᱟᱨ ᱜᱮ᱾
ᱦᱳᱭ ᱡᱚᱦᱟᱨ ᱜᱮ᱾
ᱥᱟᱹᱜᱩᱱ ᱥᱤᱸᱜᱟᱹᱲ᱾
ᱦᱳᱭ ᱥᱟᱹᱜᱩᱱ ᱥᱤᱸᱜᱟᱹᱲ᱾
ᱟᱪᱪᱷᱟ ᱟᱫᱚ ᱪᱮᱜ ᱠᱚᱵᱤᱱ ᱪᱤᱠᱟᱹᱭᱫᱟ?
ᱪᱤᱠᱟᱹᱜᱮ ᱵᱟᱝ ᱚᱲᱟᱜ ᱠᱚᱨᱮ ᱜᱮ᱾
ᱟᱪᱷᱟ ᱚᱲᱟᱜ ᱠᱚᱨᱮ ᱜᱮ᱾ ᱟᱹᱞᱤᱧ ᱦᱚᱸ ᱚᱲᱟᱜ ᱥᱮᱜ ᱨᱮᱜᱮ ᱢᱮᱱᱟᱜ ᱞᱤᱧᱟᱹ ᱟᱫᱚ ᱦᱚᱜᱼᱚᱭ ᱡᱚᱢ ᱵᱟᱲᱟ ᱠᱟᱛᱮᱜ ᱫᱩᱲᱩᱵ ᱦᱩᱭ ᱟᱠᱟᱱᱟ ᱟᱨᱠᱤ ᱨᱟᱥᱛᱟ ᱫᱷᱟᱨᱮ ᱨᱮ ᱫᱟᱜ ᱠᱚᱦᱚᱸ ᱛᱚ ᱵᱟᱝ ᱡᱚᱨᱚᱜ ᱠᱟᱱᱟ ᱟᱫᱚ ᱚᱱᱟ ᱠᱷᱟᱹᱛᱤᱨ ᱨᱟᱥ ᱛᱟ ᱫᱷᱟᱨᱮ ᱨᱮᱜᱮ ᱫᱩᱲᱩᱵ ᱦᱩᱭ ᱟᱠᱟᱱᱟ ᱟᱨᱠᱤ᱾
ᱚ ᱵᱟᱭ ᱫᱟᱜ ᱫᱟᱭ ᱚᱱᱛᱮ ᱫᱚ?
ᱵᱟᱝ ᱜᱮ ᱛᱟᱦᱚᱞᱮ ᱚᱱᱛᱮ ᱫᱚ ᱫᱟᱜ ᱵᱟᱲᱟᱵᱤᱱ ᱠᱟᱱᱟᱭ ᱥᱮ ᱵᱟᱝᱜᱮ
ᱦᱩᱸᱻ ᱟᱞᱮ ᱱᱚᱣᱟ ᱡᱷᱟᱲᱜᱨᱟᱢ ᱨᱮᱫᱚ ᱫᱚᱢᱮ ᱜᱮ ᱫᱟᱜ ᱮᱫᱟᱭ ᱮᱱᱟᱝ ᱠᱷᱚᱱᱟᱜ ᱫᱟᱜ ᱡᱚᱨᱚᱜ ᱠᱟᱱᱟ ᱡᱚᱨᱚᱭ ᱫᱟᱭ ᱯᱷᱟᱸᱠ ᱫᱟᱭ ᱟᱨᱦᱚᱸ ᱡᱚᱨᱚᱭ ᱮᱫᱟᱭ ᱟᱨᱦᱚᱸ ᱯᱷᱟᱠ ᱫᱟᱭ ᱱᱤᱛᱚᱜ ᱫᱚ ᱟᱨᱦᱚᱸ ᱮᱦᱚᱵ ᱟᱠᱟᱱᱟ ᱠᱟᱹᱴᱤ ᱢᱟᱲᱟᱝ ᱜᱮ ᱟᱨ ᱦᱚᱸᱭ ᱯᱷᱟᱠ ᱞᱮᱫᱟ ᱫᱟᱜ
ᱚ ᱦᱳᱭ ᱢᱮᱱ ᱟᱠᱟᱫᱟᱢ ᱟᱹᱰᱤ ᱵᱮᱥ ᱜᱮ ᱢᱮᱱᱠᱷᱟᱱ ᱚᱱᱠᱟ ᱚᱱᱠᱟ ᱫᱚ ᱧᱩᱛᱩᱢ ᱠᱚᱫᱚ ᱦᱮᱸ ᱥᱮ
ᱚᱻ
ᱟᱡᱚᱢ ᱠᱮᱫᱟᱢ ᱥᱮ
ᱦᱮᱸ
ᱚᱠᱟᱭᱱᱟᱹᱵᱤᱱ
ᱦᱮᱸ ᱞᱟᱹᱭᱵᱤᱱ ᱟᱸᱡᱚᱢᱚᱜ ᱠᱟᱱᱟ ᱟᱲᱟᱝ
ᱚᱠᱟ ᱨᱮ ᱫᱚ
ᱦᱮᱞᱳ ᱵᱟᱝ ᱟᱸᱡᱚᱢᱚᱜ ᱠᱟᱱᱟ
ᱵᱟᱝᱵᱤᱱ ᱨᱚᱲ ᱠᱟᱱᱟ ᱛᱚ ᱟᱫᱚ ᱚᱱᱟᱜᱮ ᱫᱚᱢᱮ ᱞᱤᱧ ᱦᱮᱞᱳ ᱦᱮᱞᱳᱜ ᱠᱟᱱᱟ
ᱨᱚᱲ ᱫᱚᱞᱤᱧ ᱨᱚᱲᱮᱫ ᱜᱮᱭᱟ ᱵᱟᱝᱵᱤᱱ ᱵᱟᱝᱵᱤᱱ ᱟᱸᱡᱚᱢ ᱧᱟᱢᱫᱟ
ᱱᱤᱛᱚᱜ ᱪᱮᱫ ᱠᱚᱵᱤᱱ ᱠᱟᱹᱢᱤ ᱵᱟᱲᱟᱭᱮᱫᱟ
ᱠᱟᱹᱢᱤ ᱫᱚ ᱚᱱᱠᱟ ᱫᱚ ᱪᱮᱫ ᱦᱚ ᱵᱟᱝ ᱠᱟᱹᱢᱤ ᱫᱟᱠᱟ ᱠᱚ ᱪᱚᱸᱫᱟ ᱦᱩᱭᱩᱜ ᱠᱟᱱᱟ
ᱦᱮᱸ ᱛᱟᱦᱚᱞᱮ ᱪᱮᱫ ᱵᱤᱱ ᱫᱟᱠᱟᱭᱮᱫᱟ ᱦᱟᱸᱜ?
ᱫᱟᱠᱟ ᱫᱚ ᱪᱮᱫ ᱞᱤᱧ ᱫᱟᱠᱟᱭᱟ ᱪᱟᱣᱞᱮ ᱞᱤᱧ ᱫᱟᱠᱟᱭᱫᱟ᱾
ᱟᱪᱪᱷᱟ ᱪᱟᱣᱞᱮ ᱦᱩᱭ ᱟᱫᱚ ᱦᱟᱯᱲᱟᱢ ᱠᱚᱫᱚ ᱦᱟᱯᱲᱟᱢ ᱠᱚᱫᱚ ᱟᱹᱰᱤ ᱟᱭᱢᱟ ᱨᱚᱠᱚᱢ ᱠᱚ ᱫᱟᱠᱟ ᱵᱟᱲᱟᱭᱮᱫ ᱛᱟᱦᱮᱸ ᱟᱥᱮ᱾
ᱦᱳᱭᱻ
ᱡᱮᱢᱚᱱ ᱜᱩᱦᱩᱢ ᱡᱚᱱᱰᱽᱨᱟ ᱟᱨ ᱱᱚᱛᱮ ᱢᱮᱱᱟᱜᱼᱟ ᱥᱟᱸᱜᱟᱛ᱾
ᱦᱩᱸᱻ
ᱚᱱᱟ ᱠᱚ ᱪᱟᱣᱞᱮ ᱵᱚᱞᱮ, ᱵᱟᱝ ᱜᱮ ᱟᱹᱣᱨᱤᱞᱮ ᱟᱹᱣᱨᱤᱞᱤᱧ ᱤᱥᱤᱱᱟ ᱦᱟᱸᱜ᱾
ᱛᱤᱨᱮ ᱫᱚ ᱛᱤᱨᱮᱵᱤᱱ ᱤᱥᱤᱱᱟ?
ᱤᱥᱤᱱᱟᱞᱤᱧ ᱦᱟᱸᱜ ᱠᱤᱪᱷᱩ ᱜᱟᱱ ᱯᱚᱨᱮ᱾ ᱱᱤᱛᱚᱜ ᱫᱚ ᱚᱲᱟᱜ ᱨᱮ ᱮᱠᱞᱟ ᱜᱮ ᱢᱮᱱᱟᱜ ᱞᱤᱧᱟᱹ ᱦᱟᱸᱜ᱾
ᱚᱻ ᱪᱮᱫ ᱵᱤᱱ ᱩᱛᱩᱭᱟ ᱛᱟᱦᱚᱞᱮ ᱵᱤᱱ ᱢᱚᱱᱮᱣ ᱠᱟᱫᱟ?
ᱩᱛᱩ ᱫᱚ ᱵᱟᱝᱜᱮ ᱟᱹᱞᱤᱧ ᱫᱚ ᱨᱮᱸᱜᱮᱡ ᱦᱚᱲ ᱠᱟᱱᱟ ᱞᱤᱧᱹ ᱵᱩᱞᱩᱝ ᱟᱛᱮᱫ ᱜᱮ ᱦᱟᱸᱜ ᱞᱤᱧ ᱡᱚᱢ ᱠᱟᱜ-ᱟ ᱦᱟᱸᱜ᱾ ᱟᱹᱰᱤ ᱥᱮᱫᱟᱭ ᱠᱷᱚᱱ ᱜᱮ ᱦᱟᱸᱜ ᱵᱩᱞᱩᱝ ᱟᱛᱮᱫ ᱜᱮᱛᱚᱞᱤᱧ ᱡᱚᱢ ᱫᱟ ᱟᱫᱚ ᱱᱤᱛᱚᱜ ᱦᱚ ᱞᱤᱧ ᱟᱹ ᱡᱚᱢ ᱠᱟᱜᱼᱟ᱾
ᱟᱫᱚ ᱟᱲᱟᱜ ᱥᱟᱠᱟᱢ ᱵᱤᱱ ᱦᱮᱡ ᱟᱹᱜᱩ ᱠᱟᱜ ᱠᱷᱟᱱ ᱟᱲᱟᱜ ᱠᱚ ᱵᱤᱱ ᱩᱛᱩ ᱠᱟᱛᱮᱫ ᱵᱤᱱ ᱡᱚᱢ ᱠᱮᱭᱟ᱾
ᱦᱮᱸᱻ ᱟᱲᱟᱜ ᱥᱟᱠᱟᱢ ᱟᱫᱚ ᱱᱤᱛᱚᱜ ᱫᱚ ᱫᱟᱜ ᱛᱮᱭ ᱰᱩᱵᱩᱡ ᱟᱠᱟᱱᱟ ᱥᱮ ᱢᱟᱱᱮ ᱟ ᱯᱮᱨᱮᱡ ᱪᱟᱵᱟ ᱟᱠᱟᱱᱟ ᱠᱷᱮᱛ ᱠᱚᱨᱮ ᱦᱚᱸ ᱟᱫᱚ ᱚᱱᱠᱟ ᱫᱚ ᱠᱷᱮᱛ ᱨᱮᱱᱟᱜ ᱟᱲᱟᱜ ᱥᱟᱠᱟᱢ ᱫᱚ ᱵᱟᱹᱞᱤᱧ ᱧᱟᱢ ᱫᱟ᱾ ᱟᱨ ᱡᱟᱦᱟᱸ ᱫᱟᱨᱮ ᱠᱚᱨᱮᱱᱟᱜ ᱟᱲᱟᱜ ᱥᱟᱠᱟᱢ ᱛᱟᱦᱚᱞᱮ ᱚᱱᱟ ᱫᱚ ᱥᱟᱺᱜᱤᱧ ᱧᱚᱜ ᱜᱮ ᱪᱟᱞᱟᱜ ᱞᱟᱜᱼᱟ᱾ ᱛᱟᱦᱚᱞᱮ ᱵᱟᱹᱞᱤᱧ ᱦᱮᱡ ᱟᱹᱜᱩ ᱟᱠᱟᱫᱟ ᱚᱱᱟ ᱫᱚ ᱦᱟᱸᱜ᱾
ᱚ ᱦᱮᱡ ᱟᱹᱜᱩ ᱠᱮ ᱠᱷᱟᱱ ᱵᱤᱱ ᱩᱛᱩ ᱠᱟᱛᱮ ᱵᱤᱱ ᱡᱚᱢ ᱠᱮᱭᱟ᱾
ᱟᱪᱪᱷᱟ ᱟᱲᱟᱜ ᱥᱟᱠᱟᱢ ᱵᱮᱱ ᱞᱟᱹᱭ ᱠᱮᱫᱟ ᱦᱮᱸᱥᱮ ᱛᱟᱦᱚᱞᱮ ᱚᱱᱠᱟ ᱠᱟᱹᱴᱤᱡ ᱫᱟᱨᱮ ᱱᱤᱭᱮ ᱜᱮ ᱱᱤᱛᱚᱜ ᱫᱚ ᱠᱟᱹᱴᱤᱡ ᱞᱟᱝ ᱠᱟᱛᱷᱟᱜ-ᱟ ᱦᱳᱭ ᱥᱮ᱾
ᱦᱳᱭ᱾
ᱡᱟᱦᱟᱸ ᱫᱚ ᱟᱵᱚᱣᱟᱜ ᱠᱚ ᱞᱟᱹᱭᱫᱟ ᱠᱤᱪᱷᱩᱜᱟᱱ ᱚᱱᱠᱟ ᱫᱟᱨᱮ ᱢᱮᱱᱟᱜᱼᱟ ᱱᱤᱢ ᱫᱟᱨᱮ ᱢᱟᱛᱠᱚᱢ ᱫᱟᱨᱮ ᱥᱟᱨᱡᱚᱢ ᱫᱟᱨᱮ ᱦᱮᱸ ᱥᱮ᱾
ᱦᱮᱸ᱾
ᱚᱱᱠᱟᱱᱟᱜ ᱠᱤᱪᱷᱩᱜᱟᱱ ᱨᱟᱱ ᱫᱟᱨᱮ ᱠᱚ ᱢᱮᱱᱟᱜᱼᱟ᱾ ᱵᱟᱲᱟᱭ ᱜᱮᱭᱟ ᱵᱤᱱ ᱥᱮ ᱱᱤᱢ ᱫᱟᱨᱮ ᱫᱚ ᱵᱤᱱ ᱧᱮᱞ ᱵᱟᱲᱟ ᱟᱠᱟᱫ ᱜᱮᱭᱟ?
ᱦᱮᱸ ᱧᱮᱞ ᱟᱠᱟᱫ ᱜᱮᱭᱟ ᱞᱤᱧ ᱱᱤᱢ ᱦᱚᱸ ᱦᱚ ᱟᱭᱢᱟ ᱠᱤᱪᱷᱩ ᱨᱟᱱ ᱨᱮ ᱞᱟᱜᱟᱜ ᱜᱮᱭᱟ᱾ ᱡᱮᱞᱮᱠᱟ ᱟᱵᱚ ᱵᱚᱱ ᱵᱟᱲᱟᱭ ᱜᱮᱭᱟ ᱡᱚᱠᱷᱚᱱ ᱦᱚᱲᱢᱚ ᱨᱮ ᱡᱟᱦᱟᱸ ᱢᱟᱱᱮ ᱠᱷᱳᱥ ᱠᱚᱨᱮ ᱡᱟᱦᱟᱸ ᱦᱩᱭᱩᱜ᱾ ᱮᱠᱡᱤᱢᱟ ᱛᱟᱢ ᱥᱮ ᱟᱭᱢᱟ ᱞᱮᱠᱟᱱ ᱡᱟᱦᱟᱸᱱᱟᱜ ᱠᱚ ᱚᱢᱚᱱᱟᱱᱤᱜᱼᱟ᱾ ᱚᱱᱟ ᱠᱚᱨᱮᱜ ᱱᱤᱢ ᱥᱟᱠᱟᱢ ᱡᱩᱫᱤ ᱨᱤᱫ ᱠᱟᱹᱛᱮᱢ ᱞᱟᱜᱟᱣᱟ ᱠᱟᱹᱢᱤ ᱨᱮ ᱞᱟᱜᱟᱜᱼᱟ᱾ ᱥᱟᱠᱟᱢ ᱢᱚᱛᱚ ᱫᱚ ᱵᱟ ᱚᱱᱟ᱾ ᱨᱮᱦᱮᱫ ᱨᱮᱱᱟᱜ ᱪᱷᱟᱞ ᱦᱚᱸ ᱦᱮᱰᱮᱡ ᱠᱟᱛᱮᱜ ᱵᱟᱝ ᱢᱤᱫ ᱠᱚ ᱧᱩᱭᱟ᱾ ᱦᱚᱲᱢᱚ ᱨᱮᱱᱟᱜ ᱢᱟᱭᱟᱝ ᱥᱟᱯᱷᱟᱜᱼᱟ᱾ ᱚᱝᱠᱟᱜᱮ ᱟᱨᱚ ᱥᱟᱠᱟᱢ ᱦᱚᱸ ᱚᱱᱟ ᱠᱚ ᱢᱟᱭᱟᱝ ᱥᱟᱯᱷᱟᱜ ᱠᱟᱹᱢᱤᱨᱮ ᱞᱟᱜᱟᱜ ᱜᱮᱭᱟ᱾
ᱟᱪᱪᱷᱟ ᱪᱷᱟ ᱮᱠᱫᱚᱢ ᱜᱮ᱾ ᱟᱨ ᱡᱟᱦᱟᱸ ᱟᱵᱚ ᱵᱚᱱ ᱧᱟᱢ ᱫᱟ ᱱᱤᱢ ᱫᱟᱨᱮ ᱠᱷᱚᱱ᱾ ᱱᱤᱢ ᱥᱟᱠᱟᱢ ᱱᱟᱜ ᱡᱟᱦᱟᱸ ᱪᱟᱨᱮᱡ ᱛᱮᱫ, ᱚᱱᱟ ᱛᱮᱫᱚ ᱟᱵᱚ ᱯᱟᱛᱲᱟ ᱠᱚᱵᱚᱱ ᱯᱟᱹᱴᱤᱭᱟ ᱦᱮᱸ ᱥᱮ᱾
ᱦᱮᱸ ᱟᱨᱵᱮ ᱤᱭᱟᱹ ᱚᱱᱟ ᱡᱟᱦᱟ ᱡᱚ ᱛᱮᱜ, ᱱᱤᱢ ᱡᱚ ᱚᱱᱟ ᱛᱮᱦᱚᱸ ᱱᱤᱢ ᱥᱩᱱᱩᱢ ᱠᱚ ᱛᱮᱭᱟᱨ ᱜᱮᱭᱟ᱾
ᱦᱮᱸ ᱮᱠᱫᱚᱢ ᱜᱮ ᱟᱨ ᱚᱱᱟ ᱚᱡᱚᱜ ᱟᱹᱰᱤ ᱱᱟᱯᱟᱭ ᱜᱮ ᱟᱵᱚ ᱦᱚᱲᱢᱚ ᱠᱚᱦᱚᱸ ᱟᱹᱰᱤ ᱯᱷᱟᱹᱨᱭᱟᱹ ᱧᱚᱜ ᱛᱟᱦᱮᱱᱟ ᱥᱮ᱾
ᱦᱳᱭ᱾
ᱮᱠᱫᱚᱢ ᱜᱮ᱾ ᱚᱝᱠᱟ ᱚᱝᱠᱟᱜᱮ ᱟᱵᱚᱣᱟᱜ ᱟᱭᱢᱟ ᱜᱟᱱ ᱜᱮ ᱢᱮᱱᱟᱜ ᱛᱟᱵᱚᱱᱟ᱾ ᱦᱮᱸᱥᱮ ᱡᱮᱢᱚᱱ ᱥᱟᱨᱡᱚᱢ ᱫᱟᱨᱮ᱾ ᱵᱟᱲᱟᱭ ᱜᱮᱭᱟᱵᱤᱱ ᱥᱟᱨᱡᱚᱢ ᱫᱟᱨᱮ ᱫᱚ ᱟᱵ ᱟᱵᱚᱣᱟᱜ ᱟᱭᱢᱟ ᱜᱟᱱ ᱠᱟᱹᱢᱤ ᱠᱚᱨᱮ ᱞᱟᱜᱟᱜ ᱜᱮᱭᱟ᱾ ᱡᱮ ᱥᱩᱠᱨᱤ ᱛᱚ ᱮᱢᱟᱱ ᱠᱚ ᱨᱩᱣᱟᱹ ᱮᱢᱟᱱ ᱞᱮᱠᱷᱟᱱ ᱡᱤᱭᱟᱹᱞᱤ ᱠᱚ ᱟᱹᱵᱤᱱ ᱡᱩᱫᱤ ᱥᱟᱨᱡᱚᱢ ᱨᱮᱱᱟᱜ ᱪᱷᱟᱞ ᱵᱤᱱ ᱠᱚᱴᱮᱡ ᱠᱟᱛᱮ ᱵᱤᱱ ᱧᱩ ᱦᱚᱪᱚ ᱠᱚᱣᱟ ᱩᱝᱠᱩ ᱠᱚ ᱵᱮᱥᱚᱜᱼᱟ᱾ ᱥᱟᱶ ᱥᱟᱶᱛᱮ ᱟᱵᱚᱜ ᱟᱵᱚ ᱠᱚᱣᱟᱜ ᱞᱟᱡᱽ ᱦᱟᱹᱥᱩ ᱠᱚ ᱦᱮᱸᱥᱮ ᱚᱱᱮ ᱚᱱᱟ ᱠᱚᱦᱚ ᱵᱮᱥᱚᱜᱼᱟ᱾
ᱚᱻ ᱚᱝᱠᱟ ᱜᱮ ᱟᱨ ᱢᱤᱴᱤᱜ ᱫᱟᱨᱮ ᱢᱮᱱᱟᱜᱼᱟ᱾ ᱵᱟᱥᱚᱠ ᱚᱻᱵᱟᱥᱚᱠ ᱫᱟᱨᱮ ᱵᱤᱱ ᱟᱸᱡᱚᱢ ᱠᱟᱫ ᱜᱮᱭᱟ ᱛᱚ, ᱚᱱᱟ ᱫᱟᱨᱮ ᱦᱚᱸ ᱚᱱᱟ ᱥᱟᱠᱟᱢ ᱡᱟᱦᱟ ᱵᱟᱥᱚᱠ ᱫᱟᱨᱮ ᱨᱮᱱᱟᱜ, ᱚᱱᱟ ᱡᱚᱠᱷᱚᱱᱮᱢ ᱠᱷᱩᱜ ᱢᱟᱸᱫᱟ ᱦᱩᱭᱩᱜᱼᱟ ᱩᱱ ᱚᱱᱟᱢ ᱧᱩ ᱞᱮᱠᱷᱟᱱ ᱠᱷᱩᱜ ᱢᱟᱸᱫᱟ ᱪᱟᱵᱟᱜᱼᱟ᱾
ᱮᱠᱫᱚᱢ ᱦᱳᱭ᱾ ᱟᱹᱵᱤᱱ ᱡᱚᱛᱷᱟᱛ ᱜᱮᱵᱤᱱ ᱞᱟᱹᱭ ᱠᱮᱫᱟ ᱮᱠᱫᱚᱢ ᱱᱚᱣᱟ ᱫᱚ ᱟᱞᱤᱧ ᱦᱚᱞᱤᱧ ᱧᱩ ᱵᱟᱲᱟ ᱠᱟᱜ ᱜᱮᱭᱟ ᱠᱷᱩᱜ ᱢᱟᱫᱟ ᱠᱚᱨᱮ ᱦᱮᱸᱥᱮ ᱱᱮᱛᱟᱨ ᱫᱚ ᱢᱮᱱᱠᱷᱟᱱ ᱡᱟᱦᱟ ᱨᱮᱫᱚ ᱚᱱᱟ ᱫᱟᱨᱮ ᱛᱟᱦᱮᱸ ᱠᱟᱱᱟ ᱟᱛᱳ ᱦᱚᱲ ᱚᱱᱟ ᱫᱚ ᱮᱴᱟᱜ ᱥᱮᱜ ᱠᱚ ᱥᱚᱨᱟᱣ ᱠᱟᱫᱟ ᱥᱮ ᱥᱚᱨᱦᱟᱣ ᱫᱚ ᱵᱟᱝ ᱚᱱᱟ ᱫᱚ ᱢᱟᱜ ᱜᱤᱲᱤᱭ ᱠᱟᱫᱟ ᱠᱚ
ᱦᱚᱸ ᱟᱨ ᱢᱤᱫ ᱞᱮᱠᱟᱱᱟᱜ ᱫᱟᱨᱮ ᱦᱩᱭᱩᱜᱼᱟ᱾ ᱡᱟᱦᱟ ᱵᱟᱡᱟᱣ ᱠᱚᱨᱮᱜ ᱠᱚ ᱞᱟᱜᱟᱣᱟ ᱟᱨᱟᱜ ᱜᱚᱫ ᱥᱮ ᱪᱮᱫ ᱠᱚ ᱢᱮᱱᱟ ᱟᱸᱡᱚᱢ ᱵᱟᱲᱟ ᱠᱟᱫᱟ ᱵᱤᱱ ᱛᱚ
ᱦᱩᱸ ᱟᱸᱡᱚᱢ ᱵᱟᱲᱟ ᱠᱟᱜ ᱜᱮᱭᱟᱞᱤᱧ᱾
ᱚᱱᱟ ᱫᱟᱨᱮ ᱦᱚᱸ ᱡᱚᱠᱷᱚᱱ ᱡᱟᱦᱟ ᱨᱮᱠᱚ ᱵᱟᱡᱟᱜ ᱜᱮᱭᱟ, ᱩᱱᱠᱚ ᱞᱟᱜᱟᱣ ᱜᱮᱭᱟ ᱠᱚ᱾
ᱦᱩᱸ
ᱟᱯᱮ ᱥᱮᱫ ᱢᱮᱱᱟᱜᱼᱟ?
ᱦᱮᱸ ᱚᱝᱠᱟ ᱢᱮᱱᱟᱜ ᱱᱮᱛᱟᱨ ᱫᱚ ᱵᱟᱱᱩᱜᱼᱟ, ᱱᱮᱛᱟᱨ ᱫᱚ ᱦᱮᱸᱥᱮ ᱟᱫᱚ ᱱᱤᱛᱚᱜ ᱟᱹᱞᱤᱧ, ᱟᱹᱞᱤᱼᱟᱹᱞᱤᱧᱟᱜ ᱡᱟᱦᱟᱸ ᱡᱷᱟᱴᱠᱟ ᱦᱮᱱᱟᱜ ᱛᱟᱹᱟᱞᱤᱧᱟ, ᱚᱸᱰᱮ ᱦᱟᱸᱜ ᱢᱤᱫ ᱴᱟᱝ ᱥᱤᱧᱡᱚ ᱫᱟᱨᱮ ᱢᱮᱱᱟᱜᱼᱟ᱾ᱦᱮᱸ ᱥᱮ ᱛᱟᱞᱚᱦᱮ ᱥᱤᱧᱡᱚ ᱫᱟᱨᱮᱱᱟᱜ ᱠᱤᱪᱷᱩᱜᱟᱱ ᱠᱟᱹᱢᱤ ᱠᱚ ᱟᱵᱤᱱ ᱞᱟᱹᱭ ᱵᱤᱱ ᱥᱮ
ᱥᱤᱧᱡᱚ ᱫᱟᱨᱮ ᱨᱮᱱᱟᱜ
ᱦᱩᱸ
ᱥᱤᱧᱡᱚ ᱫᱟᱨᱮ ᱱᱟᱜ ᱠᱟᱹᱢᱤ ᱫᱚ, ᱚᱝᱠᱟ ᱫᱚ ᱵᱟᱹᱞᱤᱧ ᱵᱟᱰᱟᱭᱟ᱾ᱠᱤᱱᱛᱩ ᱡᱟᱦᱟᱸ ᱥᱤᱧᱡᱚ ᱡᱚ ᱠᱚ ᱢᱮᱛᱟ ᱠᱟᱜ ᱥᱮ ᱚᱱᱟ ᱡᱚ ᱡᱩᱫᱤᱢ ᱡᱚᱢᱟ ᱞᱟᱡᱽ ᱠᱚ ᱥᱟᱯᱷᱟ ᱛᱟᱦᱮᱸᱱᱟ᱾
ᱟᱞᱤᱧ ᱫᱚ ᱩᱱᱟᱹᱜ ᱠᱤᱪᱩ ᱵᱟᱞᱤᱧ ᱵᱟᱲᱟᱭᱟ᱾ ᱟᱵᱤᱱ ᱡᱩᱫᱤᱵᱤᱱ ᱵᱟᱲᱟᱭ ᱠᱷᱟᱱ ᱟᱨᱚᱸ ᱵᱤᱥᱤ ᱠᱤᱪᱷᱩ ᱞᱟᱹᱭ ᱟᱞᱤᱧ ᱵᱤᱱ
ᱮᱠᱫᱚᱢ ᱜᱮ ᱦᱳᱭ᱾ ᱟᱹᱵᱤᱱ ᱡᱟᱦᱟᱸ ᱵᱤᱱ ᱞᱟᱹᱭ ᱠᱮᱫᱟ ᱥᱤᱧᱡᱚ ᱡᱚ ᱫᱚ ᱟᱵᱚ ᱥᱮᱫ ᱠᱷᱚᱱ ᱫᱚ ᱟᱹᱰᱤ ᱢᱟᱱᱮ ᱨᱟᱱ ᱞᱮᱠᱟᱱᱟᱜ ᱚᱱᱮ ᱡᱚ ᱠᱟᱱᱟ ᱦᱮᱸᱥᱮ ᱡᱮᱢᱚᱱ ᱞᱟᱡᱽ ᱠᱚᱨᱮ ᱡᱩᱫᱤ ᱡᱟᱦᱟᱸᱱᱟᱜ ᱡᱩᱫᱤ ᱜᱷᱟᱜᱼᱟ ᱟᱹᱵᱤᱱ ᱥᱤᱧ ᱡᱚᱼᱡᱚ ᱡᱚᱢ ᱵᱤᱱ ᱦᱮᱸᱥᱮ ᱠᱤᱱᱵᱟ ᱥᱤᱛᱩᱝ ᱠᱚᱨᱮ ᱡᱩᱫᱤ ᱱᱤᱛᱚᱜ ᱫᱚ ᱵᱟᱭ ᱥᱤᱛᱩᱝ ᱵᱟᱲᱟᱭᱫᱟ ᱦᱮᱸᱥᱮ, ᱟᱵᱤᱱ ᱡᱩᱫᱤ ᱥᱤᱛᱩᱝ ᱠᱚᱨᱮ ᱵᱤᱱ ᱪᱟᱞᱟᱜᱼᱟ ᱥᱤᱛᱩᱝ ᱫᱤᱱ
ᱥᱤᱛᱩᱝ ᱠᱷᱚᱱ ᱦᱮᱡ ᱠᱟᱛᱮᱫ᱾ ᱟᱹᱵᱤᱱ ᱡᱟᱦᱟᱸ ᱥᱤᱸᱡᱳ ᱡᱚᱨᱚ ᱨᱮᱱᱟᱜ ᱡᱟᱦᱟᱸ ᱜᱟᱵᱮ ᱛᱮᱫ ᱚᱱᱟ ᱟᱹᱵᱤᱱ ᱫᱟᱜ ᱨᱮ ᱞᱮᱦᱚᱫ ᱞᱮᱦᱟᱫ ᱛᱮ ᱡᱟᱦᱟᱸ ᱥᱚᱨᱵᱚᱛ ᱠᱚ ᱵᱮᱱᱟᱣᱟ᱾ ᱠᱟᱹᱴᱤᱡ ᱪᱤᱱᱤ ᱮᱢᱟᱜ ᱵᱤᱱ ᱟᱨ ᱩᱱ ᱡᱚᱠᱷᱚᱱ ᱧᱩᱭ ᱵᱤᱱ ᱟᱹᱰᱤ ᱢᱚᱡᱽ ᱵᱮᱱ ᱟᱹᱭᱠᱟᱹᱣᱟ, ᱟᱹᱰᱤ ᱨᱮᱭᱟᱲ ᱜᱮ ᱟᱹᱰᱤ ᱯᱷᱟᱹᱨᱭᱟᱹ ᱜᱮᱵᱤᱱ ᱵᱩᱡᱷᱟᱹᱣᱟ᱾
ᱦᱮᱸ ᱧᱩ ᱠᱟᱛᱮᱜ ᱞᱮᱜᱟᱭ ᱦᱤᱡᱩᱜ-ᱟ᱾ ᱟᱨᱦᱚᱸ ᱚᱱᱠᱟ ᱜᱮ ᱟᱨ ᱢᱤᱫᱴᱮᱡ ᱫᱟᱨᱮ ᱢᱮᱱᱟᱜᱼᱟ᱾ᱠᱟᱭᱨᱟ ᱫᱟᱨᱮ ᱥᱮ ᱚᱱᱟ ᱦᱚᱸ ᱟᱹᱰᱤ ᱠᱤᱪᱷᱩ ᱨᱟᱱ ᱨᱮ ᱞᱟᱜᱟᱜ ᱛᱟᱵᱚᱱᱟ᱾ ᱡᱮᱢᱚᱱ ᱠᱟᱭᱨᱟ ᱫᱟᱨᱮ ᱨᱮᱱᱟᱜ ᱡᱟᱦᱟᱸ ᱪᱮᱫ ᱠᱚ ᱞᱟᱹᱭᱟ ᱢᱟᱱᱮ ᱫᱟᱨᱮ ᱛᱮᱫ ᱥᱮ ᱡᱟᱦᱟᱸᱭᱟᱜ ᱡᱚᱱᱰᱤᱥ ᱨᱩᱣᱟᱹ ᱠᱚ ᱦᱩᱭᱩᱜᱼᱟ᱾ᱩᱱ ᱠᱚ ᱮᱢᱟ ᱠᱚᱭᱟ ᱢᱟᱱᱮ ᱨᱟᱥᱟ ᱠᱚ ᱧᱩ ᱦᱚᱪᱚ ᱠᱚᱣᱟ᱾ ᱟᱨ ᱡᱟᱦᱟᱸ ᱠᱟᱭᱨᱟ ᱡᱚᱜᱼᱟ᱾ᱠᱟᱭᱨᱟ ᱡᱚ ᱢᱟ ᱵᱮᱨᱮᱞ ᱛᱮᱦᱚᱸ ᱵᱚᱱ ᱡᱚᱢ ᱫᱟᱲᱮᱭᱟᱜᱼᱟ, ᱩᱛᱩ ᱠᱟᱛᱮᱫ ᱵᱚᱱ ᱡᱚᱢᱟ ᱚᱱᱟ ᱦᱚᱸ ᱟᱹᱰᱤ ᱞᱟᱡᱽ ᱥᱟᱯᱷᱟ ᱥᱟᱹᱯᱷᱤ ᱫᱚᱦᱚᱭ ᱛᱟᱵᱚᱱᱟ᱾ᱟᱨ ᱠᱟᱭᱨᱟ ᱡᱟᱦᱟᱸ ᱵᱤᱞᱤ ᱠᱟᱛᱮᱜ ᱡᱚᱢ ᱚᱱᱟ ᱦᱚᱸᱵᱚᱱ ᱡᱚᱢ ᱜᱮᱭᱟ᱾ ᱚᱱᱟ ᱦᱚᱸ ᱵᱷᱟᱹᱜᱤ ᱜᱮ ᱠᱟᱹᱢᱤ ᱛᱟᱵᱚᱱᱟ᱾
ᱦᱩᱸ ᱦᱳᱭ᱾ ᱥᱟᱶ ᱥᱟᱶᱛᱮ, ᱡᱟᱦᱟᱸ ᱠᱟᱭᱨᱟ ᱫᱟᱨᱮ ᱵᱷᱤᱛᱤᱨ ᱨᱮᱱᱟᱜ ᱡᱟᱦᱟᱸ ᱚᱱᱮ ᱛᱟᱞᱟᱨᱮ ᱡᱟᱦᱟᱸ ᱛᱟᱦᱮᱱᱟ ᱚᱱᱟ ᱥᱟᱫᱟ ᱜᱮ ᱯᱩᱸᱲ ᱜᱮ ᱦᱮᱸ ᱥᱮ
ᱦᱳᱭ᱾
ᱚᱱᱟ ᱟᱹᱵᱤᱱ ᱩᱛᱩ ᱠᱟᱛᱮᱫ ᱵᱤᱱ ᱡᱚᱢ ᱵᱟᱲᱟ ᱟᱠᱟᱫᱟ ᱥᱮ᱾
ᱵᱟᱝ ᱡᱚᱢ ᱦᱩᱭ ᱠᱟᱱᱟ᱾
ᱦᱳᱭ ᱟᱹᱵᱤᱱ ᱚᱱᱟ ᱩᱛᱩ ᱠᱟᱛᱮᱫ ᱵᱤᱱ ᱢᱤᱫ ᱫᱷᱟᱣ ᱵᱤᱱ ᱡᱚᱢ ᱡᱚᱢ ᱞᱮᱜᱟᱭᱟ ᱠᱟᱹᱴᱤᱡ ᱠᱟᱹᱴᱤᱡ ᱠᱩᱴᱤ ᱠᱟᱛᱮᱜ ᱟᱨ ᱠᱟᱹᱴᱤᱡ ᱠᱟᱹᱴᱤᱡ ᱟᱹᱞᱩ ᱦᱚᱸ ᱠᱩᱴᱤ ᱠᱟᱛᱮᱜ ᱦᱮᱸᱥᱮ᱾ ᱚᱱᱟ ᱵᱤᱱ ᱩᱛᱩᱭᱟ ᱟᱨ ᱥᱟᱶᱛᱮ ᱟᱹᱵᱤᱱ ᱡᱩᱫᱤ ᱠᱟᱹᱴᱤᱡ ᱨᱚᱠᱚᱡ ᱵᱤᱱ ᱮᱢ ᱫᱟᱲᱮᱭᱟ ᱠᱚᱣᱟ ᱟᱹᱵᱤᱱ ᱦᱤᱲᱤᱧ ᱵᱟᱵᱤᱱ ᱦᱤᱲᱤᱧ ᱫᱟᱲᱮᱭᱟᱜᱼᱟ ᱡᱮ ᱟᱹᱵᱤᱱ ᱪᱮᱫ ᱵᱤᱱ ᱡᱚᱢ ᱮᱫᱟ ᱟᱹᱵᱤᱱ ᱠᱟᱭᱨᱟ ᱫᱟᱨᱮ ᱵᱤᱱ ᱡᱚᱢ ᱮᱫᱟ ᱥᱮ ᱡᱤᱞ ᱩᱛᱩ ᱵᱤᱱ ᱡᱚᱢ ᱮᱫᱟ
ᱵᱷᱟᱹᱜᱤ ᱜᱮ ᱟᱹᱭᱠᱟᱹᱜ ᱜᱮᱭᱟ ᱵᱟᱝ᱾
ᱟᱹᱰᱤ ᱢᱚᱡᱽ ᱟᱹᱭᱠᱟᱹᱜᱼᱟ ᱟᱹᱵᱤᱱ ᱵᱟᱝᱵᱤᱱ ᱵᱩᱡᱽ ᱫᱟᱲᱮᱭᱟᱜᱼᱟ ᱟᱹᱞᱤᱧ ᱞᱤᱧ ᱞᱟᱹᱭ ᱮᱟᱛᱚ
ᱡᱚᱢ ᱠᱟᱛᱮᱜ ᱞᱮᱜᱟᱣ ᱦᱩᱭᱩᱜᱼᱟ ᱵᱟᱝ ᱡᱚ ᱵᱟᱝ ᱡᱚᱢ ᱵᱟᱲᱟ ᱦᱩᱭ ᱟᱠᱟᱱᱟ ᱟᱨᱦᱚᱸ ᱠᱟᱭᱨᱟ ᱫᱟᱨᱮ ᱡᱟᱦᱟᱸ ᱵᱤᱱ ᱞᱟᱹᱭ ᱠᱮᱫ ᱚᱱᱟ ᱛᱟᱞᱟ ᱨᱮᱱᱟᱜ ᱥᱟᱫᱟ ᱥᱟᱫᱟ ᱡᱟᱦᱟᱸ ᱠᱩᱪᱤ ᱠᱩᱪᱤ ᱛᱟᱦᱮᱱᱟ ᱵᱟᱝ ᱚᱱᱟ ᱟᱨ ᱵᱤᱱ ᱞᱟᱹᱭ ᱠᱮᱫᱟ ᱥᱮ ᱚᱱᱠᱟ ᱜᱮ ᱠᱟᱭᱨᱟ ᱵᱟᱦᱟ ᱦᱚᱸ ᱠᱚ ᱩᱛᱩ ᱠᱟᱛᱮᱫ ᱠᱚ ᱡᱚᱢᱟ ᱡᱚᱢ ᱵᱤᱰᱟᱹᱣ ᱵᱟᱲᱟ ᱠᱟᱫᱟ ᱵᱤᱱ?
ᱦᱮᱸ ᱡᱚᱢ ᱠᱟᱫᱟᱞᱤᱧ ᱚᱱᱟᱫᱚ ᱟᱹᱞᱤᱧ ᱞᱤᱧ ᱡᱚᱢ ᱫᱟ ᱮ ᱦᱟᱱᱮ ᱤᱪᱟᱹᱜ ᱦᱟᱹᱠᱩ ᱵᱤᱱ ᱧᱮᱞ ᱟᱠᱟᱫ ᱠᱚᱜᱮᱭᱟ ᱥᱮ
ᱦᱮᱸ
ᱚᱱᱮ ᱚᱱᱠᱟᱞᱤᱧ ᱡᱚᱢ ᱞᱮᱫᱟ ᱚᱱᱠᱟ ᱩᱛᱩ ᱠᱟᱛᱮᱫ ᱟᱹᱰᱤ ᱢᱚᱡᱽ ᱞᱤᱧ ᱟᱹᱭᱠᱟᱹᱣ ᱞᱮᱫᱟ
ᱦᱮᱸ ᱢᱡᱽ ᱜᱮ ᱟᱭᱠᱟᱹᱜ ᱜᱮᱭᱟ
ᱦᱳᱭ ᱚᱱᱟ ᱦᱚᱸ ᱠᱟᱹᱴᱤᱡ ᱨᱚᱠᱚᱡ ᱞᱤᱧ ᱢᱮᱥᱟᱣ ᱠᱚ ᱛᱟᱦᱮᱸ ᱦᱮᱸ ᱥᱮ ᱠᱟᱹᱴᱤᱡ ᱠᱟᱹᱴᱤᱡ ᱨᱚᱠᱚᱡ
ᱦᱮᱸ
ᱟᱹᱰᱤ ᱢᱚᱡᱽ ᱟᱹᱭᱠᱟᱹᱜᱼᱟ ᱦᱩᱸᱥᱮ
ᱚᱱᱠᱟᱟᱜ ᱜᱮ ᱛᱟᱦᱚᱞᱮ ᱟᱨᱦᱚᱸ ᱢᱟᱥᱮ ᱠᱤᱪᱷᱩᱜᱟᱱ ᱫᱟᱨᱮ ᱨᱮᱱᱟᱜ ᱧᱩᱛᱩᱢ ᱞᱟᱹᱭ ᱵᱤᱱ ᱡᱟᱦᱟᱸ ᱟᱵᱚᱣᱟᱜ ᱠᱟᱹᱢᱤ ᱨᱮ ᱞᱟᱜᱟᱜᱼᱟ ᱠᱟᱹᱢᱤ ᱨᱮ ᱞᱟᱜᱟ-ᱟ ᱢᱚᱱᱛᱮ ᱡᱟᱦᱟᱸ ᱨᱟᱱ ᱦᱤᱥᱟᱹᱵ ᱛᱮᱵᱚᱱ ᱡᱚᱢ ᱜᱮᱭᱟ
ᱟᱪᱪᱷᱟ ᱚᱱᱠᱟ ᱦᱩᱭᱩᱜ ᱠᱟᱱᱟ ᱠᱟᱞᱢᱮᱫ ᱫᱟᱨᱮ ᱵᱤᱱ ᱧᱮᱞ ᱟᱠᱟᱫ ᱜᱮᱭᱟ ᱥᱮ
ᱦᱮᱸ
ᱡᱟᱦᱟᱸ ᱫᱚ ᱡᱟᱦᱟᱸ ᱫᱚ ᱦᱟᱲᱦᱟᱫ ᱜᱮᱭᱟ ᱥᱮ ᱥᱟᱶ ᱥᱟᱶᱛᱮ ᱨᱟᱱ ᱟᱭᱢᱟ ᱜᱟᱱ ᱠᱟᱹᱢᱤ ᱨᱟᱱ ᱨᱮᱠᱚ ᱞᱟᱜᱟᱣ ᱜᱮᱭᱟ
ᱦᱮᱸ ᱪᱮᱫ ᱨᱟᱱ ᱠᱚᱨᱮ ᱠᱚ ᱞᱟᱜᱟᱣ ᱜᱮᱭᱟ?
ᱵᱟᱡᱟᱣ ᱨᱮ ᱵᱮᱱ ᱞᱟᱜᱟᱣ ᱫᱟᱲᱮᱭᱟᱜᱼᱟ ᱟᱹᱵᱤᱱ ᱡᱩᱫᱤ ᱦᱚᱲᱢᱚ ᱠᱚ ᱦᱟᱹᱥᱩ ᱵᱟᱲᱟ ᱵᱤᱱᱟ ᱚᱱᱟ ᱨᱮᱵᱚᱸᱱ ᱡᱚᱢ ᱫᱟᱲᱮᱭᱟᱜᱼᱟ ᱢᱮᱱᱠᱷᱟᱱ ᱚᱱᱠᱟ ᱡᱟᱹᱥᱛᱤ ᱫᱚ ᱵᱟᱝ ᱢᱤᱫᱴᱟᱱ ᱥᱟᱠᱟᱢ ᱵᱤᱧ ᱡᱚᱢ ᱫᱟᱲᱮᱭᱟᱜᱼᱟ ᱵᱤᱥᱤ ᱫᱚ ᱵᱟᱝ
ᱦᱮᱸ ᱵᱮᱥᱤ ᱡᱚᱢ ᱞᱮᱠᱷᱟᱱ ᱵᱟᱝ ᱢᱤᱫ ᱢᱮᱫ ᱨᱮᱱᱟᱜ ᱯᱟᱣᱟᱨ ᱠᱚᱢᱚᱜᱼᱟ
ᱮᱠᱫᱚᱢ ᱡᱚᱛᱷᱟᱛ ᱵᱤᱱ ᱞᱟᱹᱭ ᱠᱮᱫᱟ ᱟᱹᱵᱤᱱ ᱯᱟᱣᱟᱨ ᱠᱚ ᱵᱤᱱ ᱞᱟᱹᱭ ᱠᱮᱫᱟ ᱛᱟᱦᱚᱞᱮ ᱚᱱᱟ ᱥᱟᱶᱛᱮ ᱟᱹᱞᱤᱧ ᱞᱤᱧ ᱞᱟᱹᱭᱮᱟ ᱡᱟᱦᱟᱸ ᱫᱚ ᱦᱩᱭᱩᱜ ᱠᱟᱱᱟ ᱢᱟᱹᱨᱤᱪ ᱦᱮᱸᱥᱮ
ᱦᱚᱭ
ᱢᱟᱹᱨᱤᱪ ᱫᱚ ᱮᱠᱫᱚᱢ ᱜᱮ ᱡᱚᱢ ᱵᱟᱝ ᱜᱟᱱᱚᱜᱼᱟ ᱡᱚᱢ ᱫᱚ ᱜᱟᱱᱚᱜᱼᱟ ᱡᱚᱢ ᱫᱚ ᱜᱟᱱᱚᱜᱼᱟ ᱢᱮᱱᱠᱷᱟᱱ ᱡᱟᱦᱟᱸ ᱨᱚᱦᱚᱲ ᱢᱟᱹᱨᱤᱪ ᱦᱮᱸᱥᱮ ᱨᱚᱦᱚᱲ ᱢᱟᱹᱨᱤᱪ ᱫᱚ ᱚᱱᱠᱟ ᱫᱚ ᱮᱠᱟᱞ ᱜᱮ ᱡᱚᱢ ᱵᱟᱝ ᱜᱟᱱᱚᱜᱼᱟ ᱦᱮᱸᱥᱮ ᱚᱱᱟ ᱛᱮᱫᱚ ᱞᱟᱡ ᱵᱟᱹᱲᱤᱡᱚᱜᱼᱟ ᱚᱱᱠᱟ ᱡᱩᱫᱤ ᱟᱵᱤᱱ ᱩᱛᱩ ᱠᱚᱨᱮ ᱢᱤᱫᱴᱟᱝ ᱵᱟᱨᱭᱟ ᱵᱤᱱ ᱢᱮᱥᱟᱜᱼᱟ ᱡᱷᱟᱞ ᱞᱟᱹᱜᱤᱫ ᱫᱚ ᱴᱷᱤᱠ ᱜᱮᱭᱟ ᱢᱮᱱᱠᱷᱟᱱ ᱵᱟᱹᱲ ᱡᱚᱢ ᱵᱟᱝ ᱜᱟᱱᱚᱜᱼᱟ ᱟᱨ ᱡᱟᱦᱟᱸ ᱦᱩᱭᱩᱜ ᱠᱟᱱᱟ ᱵᱮᱨᱮᱞ ᱢᱟᱹᱨᱤᱪ
ᱦᱮᱸ
ᱟᱫᱚ ᱵᱤᱱ ᱡᱚᱢ ᱫᱟᱲᱮᱭᱟᱜᱼᱟ ᱢᱮᱱᱠᱷᱟᱱ ᱚᱱᱟ ᱦᱚᱸ ᱡᱟᱹᱥᱛᱤ ᱡᱚᱢ ᱵᱟᱝ ᱜᱟᱱᱜ-ᱟ ᱟᱵᱤᱱ ᱵᱮᱨᱮᱞ ᱢᱟᱨᱤᱪ ᱡᱩᱫᱤ ᱡᱟᱹᱥᱛᱤ ᱵᱤᱱ ᱡᱚᱢ ᱟᱠᱟᱫᱟ ᱦᱮᱸ ᱥᱮ ᱢᱤᱫ ᱫᱤᱱ ᱛᱮᱫᱚ ᱵᱟᱝ ᱥᱮᱨᱢᱟ ᱠᱤ ᱥᱮᱨᱢᱟ ᱯᱮ ᱯᱩᱱ ᱥᱮᱨᱢᱟ ᱥᱮ ᱡᱟᱹᱥᱛᱤ ᱥᱮᱨᱢᱟ
ᱦᱩᱸ
ᱦᱩᱭ ᱫᱟᱲᱮᱭᱟᱜᱼᱟ ᱜᱮᱞ ᱥᱮᱨᱢᱟ ᱵᱟᱨᱜᱮᱞ ᱥᱮᱨᱢᱟ ᱦᱩᱭᱩᱜᱼᱟ ᱢᱮᱱᱠᱷᱟᱱ ᱟᱹᱵᱤᱱᱟᱜ ᱫᱤᱱ ᱫᱤᱱ ᱛᱮ ᱢᱮᱫ ᱨᱮᱱᱟᱜ ᱡᱟᱦᱟᱸ ᱧᱮᱧᱮᱞ ᱫᱟᱲᱮ ᱚᱱᱟ ᱟᱹᱵᱤᱱᱟᱜ ᱠᱚᱢᱚᱜ ᱛᱟᱵᱤᱱᱟ?
ᱚ ᱟᱨ ᱵᱮᱨᱮᱞ ᱢᱟᱹᱨᱤᱪ ᱠᱷᱚᱱᱟᱜ ᱢᱟᱜ ᱵᱤ ᱠᱚᱢᱯᱞᱮᱠᱥ ᱧᱟᱢᱚᱜᱼᱟ ᱡᱟᱦᱟᱸ ᱟᱵᱚᱣᱟᱜ ᱟᱞᱟᱝ ᱠᱚ ᱜᱷᱟᱹ ᱛᱟᱵᱚᱱᱟ ᱚᱱᱟ ᱠᱟᱹᱢᱤ ᱨᱮ ᱞᱟᱜᱟᱜ ᱜᱮᱭᱟ ᱚᱱᱟ ᱵᱟᱲᱮ ᱛᱮᱵᱤᱱ ᱵᱟᱰᱟᱭ ᱜᱮᱭᱟ ᱛᱚ?
ᱵᱟᱝ ᱟᱹᱞᱤᱧ ᱵᱟᱹᱞᱤᱧ ᱵᱟᱰᱟᱭᱟ ᱦᱮᱸᱥᱮ ᱦᱚᱭ ᱚᱱᱠᱟ ᱜᱮ ᱟᱵᱤᱱᱟᱜ ᱡᱩᱫᱤ ᱢᱮᱫ ᱨᱮ ᱡᱩᱫᱤ ᱯᱟᱣᱟᱨ ᱠᱚᱢ ᱛᱟᱦᱮᱱ ᱛᱟᱵᱤᱱᱟ ᱦᱮᱸᱥᱮ
ᱦᱩᱸ
ᱛᱟᱦᱚᱞᱮ ᱟᱹᱵᱤᱱ ᱵᱤᱱ ᱡᱚᱢ ᱫᱟᱲᱮᱭᱟᱠᱚᱣᱟ ᱨᱚᱠᱚᱡ ᱵᱤᱱ ᱡᱚᱢ ᱫᱟᱲᱮᱭᱟᱠᱚᱣᱟ ᱩᱛᱩ ᱠᱟᱛᱮᱫ ᱫᱤᱱ ᱦᱤᱞᱩᱜ
ᱦᱩᱸᱻ
ᱢᱤᱫᱴᱮᱱ ᱪᱟᱸᱫᱚ ᱡᱩᱫᱤ ᱵᱤᱱ ᱡᱚᱢ ᱠᱚᱣᱟ ᱨᱚᱠᱚᱡ ᱥᱮ ᱚᱱᱠᱟ ᱩᱛᱩ ᱠᱟᱛᱮᱫ ᱟᱹᱵᱤᱱ ᱵᱤᱱ ᱧᱮᱞ ᱫᱟᱲᱮᱭᱟᱜᱼᱟ ᱡᱮ ᱟᱹᱰᱤ ᱯᱷᱟᱹᱨᱭᱟᱹ ᱧᱚᱜ ᱵᱤᱱ ᱡᱚᱢ ᱫᱟᱲᱮᱭᱟᱜᱼᱟ ᱢᱟᱱᱮ ᱧᱮᱞ ᱧᱟᱢᱟ
ᱦᱮᱸ ᱥᱮ
ᱛᱟᱦᱮᱞᱮ ᱟᱯᱮ ᱥᱮᱫ ᱨᱚᱠᱚᱡ ᱢᱮᱱᱟᱜ ᱠᱚᱣᱟ ᱵᱟᱝ?
ᱵᱟᱝᱜᱮ ᱟᱞᱮ ᱥᱮᱫ ᱫᱚ ᱨᱚᱠᱚᱡ ᱫᱚ ᱵᱟᱹᱱᱩᱜ ᱠᱚᱣᱟ ᱤᱭᱟᱹ ᱵᱤᱱ ᱧᱮᱞ ᱠᱟᱹ ᱠᱚᱣᱟ ᱥᱮ ᱡᱚᱝᱠ
ᱡᱚᱝᱠ ᱦᱮᱸ ᱧᱮᱞ ᱟᱠᱟᱜ ᱠᱚ ᱜᱮᱭᱟᱞᱤᱧ
ᱦᱚᱭ ᱟᱞᱮ ᱥᱮᱫ ᱫᱚ ᱡᱚᱝᱠ ᱢᱮᱱᱟᱜ ᱠᱚᱣᱟ ᱟᱨ ᱩᱱᱠᱩ ᱦᱚᱸᱠᱚ ᱡᱚᱢ ᱵᱟᱲᱟ ᱠᱚᱜᱮᱭᱟ ᱦᱚᱭᱥᱮ ᱟᱨ ᱥᱩᱱᱩᱢ ᱨᱮ ᱵᱷᱟᱹᱡᱤ ᱠᱟᱹᱛᱮ ᱦᱮᱸ ᱥᱩᱱᱩᱢ ᱨᱮ ᱵᱷᱟᱹᱡᱤ ᱠᱟ ᱠᱟᱛᱮᱫ ᱠᱚ ᱡᱚᱢ ᱠᱚᱣᱟ ᱟᱨ ᱨᱟᱥᱮ ᱠᱟᱛᱮᱫ ᱦᱚᱸᱠᱚ ᱡᱚᱢ ᱠᱚᱜᱮᱭᱟ ᱡᱤᱞ ᱥᱩᱛᱟᱹ ᱢᱮᱥᱟ ᱠᱟᱛᱮᱫ ᱠᱟᱹᱴᱤᱡ
ᱟᱹᱞᱤᱧ ᱫᱚ ᱵᱟᱞᱤᱧ ᱟᱸᱡᱚᱢ ᱵᱟᱲᱟ ᱟᱠᱟᱫᱟ ᱟᱵᱤᱱ ᱴᱷᱮᱱ ᱜᱮ ᱱᱚᱜ ᱚᱭ ᱯᱩᱭᱞᱩ ᱞᱤᱧ ᱟᱸᱡᱚᱢ ᱠᱮᱫᱟ
ᱦᱚᱭ ᱟᱞᱮ ᱥᱮᱫ ᱫᱚ ᱡᱚᱝᱠ ᱠᱚ ᱡᱚᱢ ᱟᱨ ᱠᱮᱸᱰᱨᱚᱢ ᱠᱚᱵᱤᱱ ᱧᱮᱞ ᱞᱟᱠᱟ ᱠᱚᱜᱮᱭᱟ ᱥᱮ? ᱟᱞᱮ ᱥᱮᱫ ᱫᱚ ᱠᱮᱸᱰᱨᱚᱝ ᱦᱚᱸ ᱵᱮᱨᱮᱞ ᱵᱮᱨᱮᱞ ᱛᱮᱠᱚ ᱡᱚᱢ ᱠᱚᱣᱟ ᱟᱫᱚ ᱢᱮᱱᱠᱷᱟᱱ ᱡᱩᱫᱤᱢ ᱩᱛᱩ ᱠᱟᱜᱼᱟ ᱢᱟᱱᱮ ᱩᱱᱠᱩ ᱡᱟᱦᱟᱸ ᱥᱤᱵᱤᱞ ᱛᱮ ᱛᱟᱦᱮᱱ ᱛᱟᱠᱚᱣᱟ ᱦᱮᱸ ᱥᱮ ᱚᱱᱟ ᱫᱚ ᱪᱟᱵᱟᱜ ᱛᱟᱠᱚᱣᱟ ᱦᱟᱸᱜ ᱚᱱᱟ ᱫᱚ ᱵᱟᱝ ᱦᱩᱭᱩᱜ